ᱦᱮᱞᱳ
ᱡᱚᱦᱟᱨ ᱜᱮ।
ᱡᱚᱦᱟᱨ ᱜᱮ ᱡᱚᱦᱟᱨ ᱜᱮ।
ᱪᱤᱠᱟᱹ ᱵᱟᱲᱟᱭ ᱦᱳᱭᱳᱜ ᱠᱟᱱᱟ?
ᱪᱮᱫ ᱜᱮ ᱵᱟᱝ ᱪᱤᱠᱟᱹ ᱵᱟᱲᱟᱭ ᱦᱳᱭᱳᱜ ᱠᱟᱱᱟ?
ᱚᱲᱟᱜ ᱥᱮᱫ ᱨᱮ ᱜᱮ।
ᱦᱳᱭ ᱚᱲᱟᱜ ᱥᱮᱫ‌ ᱨᱮ ᱜᱮ ᱮᱠᱷᱚᱱ ᱫᱚ।
ᱚᱲᱟᱜ ᱦᱚᱲ ᱠᱚ ᱱᱟᱯᱟᱭ ᱜᱮᱭᱟ?
ᱦᱳᱭ ᱱᱟᱯᱟᱭ ᱜᱮ ᱚᱲᱟᱜ ᱦᱚᱲ ᱠᱚᱫᱚ।
ᱡᱟᱹᱯᱤᱫ ᱠᱮᱫᱟ ᱠᱚ ᱥᱮ ᱵᱮᱸᱜᱮᱫ ᱠᱟᱜ ᱜᱮᱭᱟ ᱠᱚ?
ᱟᱸ ᱡᱟᱹᱯᱤᱫ ᱠᱟᱜᱼᱟᱠᱚ।
ᱚ ᱟᱛᱳ ᱴᱚᱞᱟ ᱨᱮ ᱥᱮ ᱚᱱᱠᱟ ᱵᱟᱡᱟᱨ ᱥᱚᱦᱚᱨ ᱥᱮᱫ ᱨᱮ
ᱵᱟᱡᱟᱨ ᱥᱚᱦᱚᱨ ᱥᱮᱫ ᱨᱮ ᱜᱮ
ᱵᱟᱡᱟᱨ ᱥᱚᱦᱚᱨ ᱥᱮᱫ ᱨᱮ ᱜᱮ
ᱦᱳᱭ ᱦᱳᱭ।
ᱫᱟᱲᱟᱱ ᱠᱚ ᱚᱠᱟ ᱥᱮᱫ ᱮᱢ ᱪᱟᱞᱟᱣ ᱵᱟᱲᱟ ᱟᱠᱟᱱᱟ ᱚᱱᱠᱟ?
ᱫᱟᱲᱟᱱ ᱠᱚᱢᱟ ᱚᱠᱟ ᱥᱮᱫ ᱦᱚᱸ
ᱚᱱᱠᱟ ᱢᱤᱫᱴᱟᱝ ᱩᱸ ᱧᱮᱞ ᱡᱚᱝ ᱞᱮᱠᱟᱱ ᱡᱟᱭᱜᱟ ᱡᱟᱦᱟ ᱫᱟᱲᱟᱱ ᱠᱚ ᱪᱟᱜ ᱜᱮᱭᱟ
ᱵᱟ ᱵᱟ ᱵᱟ ᱵᱟ ᱮᱠᱫᱚᱢ ᱪᱟᱞᱟ ᱵᱟᱝ ᱦᱳᱭ ᱠᱟᱱᱟ।
ᱤᱧ ᱟᱫᱚ ᱚᱲᱟᱜ ᱠᱚᱫᱚ ᱦᱟᱱᱛᱮ ᱡᱟᱭᱜᱟ ᱛᱚ ᱱᱚᱱᱛᱮ ᱩᱸ ᱵᱟᱠᱩᱲᱟ ᱥᱮᱫ ᱨᱮ ᱛᱟᱦᱮᱸ ᱦᱳᱭᱳᱜ ᱜᱮᱭᱟ ᱛᱚ, ᱵᱟᱠᱩᱲᱟ ᱟᱸᱡᱚᱢ ᱠᱟᱜ ᱜᱮᱭᱟ ᱛᱚ?
ᱦᱳᱭ ᱦᱳᱭ ᱟᱸᱡᱚᱢᱼᱼ
ᱦᱮᱸ ᱚᱱᱛᱮ ᱨᱮ ᱛᱟᱦᱮᱸ ᱵᱟᱲᱟᱭ ᱜᱮᱭᱟ ᱛᱚ ᱟᱫᱚ ᱱᱚᱛᱮ ᱪᱟᱞᱟᱣ ᱫᱚ ᱪᱟᱞᱟᱣ ᱦᱩᱭ ᱠᱟᱱᱟ ᱫᱟᱲᱟᱱ ᱦᱩᱸᱻ ᱢᱚᱸᱡᱽ ᱧᱚᱜ ᱡᱟᱭᱜᱟ ᱫᱚ ᱚᱱᱛᱮ ᱫᱚ ᱪᱟᱞᱟᱣ ᱦᱳᱭ ᱠᱟᱱᱟ ᱡᱮᱢᱚᱱ ᱥᱩᱥᱩᱱᱤᱭᱟᱹ ᱵᱩᱨᱩ ᱢᱤᱫᱴᱟᱝ
ᱦᱳᱭ ᱦᱳᱭ ᱚᱱᱟᱜᱮ ᱚᱱᱟ ᱜᱤᱧ ᱢᱮᱱ ᱠᱮᱢᱟ ᱢᱮᱱᱛᱮ ᱥᱩᱥᱩᱱᱤᱭᱟ. ᱫᱚ ᱪᱮᱫ ᱠᱚ ᱦᱮᱱᱟᱜ ᱜᱮᱭᱟ?
ᱥᱩᱥᱩᱱᱤᱭᱟᱹ ᱨᱮᱫᱚ ᱮᱸ ᱵᱩᱨᱩ ᱢᱮᱱᱟᱜᱼᱟ ᱵᱩᱨᱩ ᱜᱮ ᱢᱮᱱᱟᱜᱼᱟ ᱯᱟᱨᱠ ᱠᱚᱫᱚ ᱵᱟᱹᱱᱩᱜᱼᱟ, ᱵᱩᱨᱩ ᱜᱮ ᱢᱚᱡᱽ ᱧᱚᱜ ᱢᱮᱱᱟᱜᱼᱟ।
ᱦᱚᱭ ᱟᱫᱚ ᱵᱩᱨᱩ ᱪᱮᱛᱟᱱ ᱨᱮ ᱡᱟᱦᱟᱱᱟᱜ ᱚᱱᱠᱟᱱᱟᱜ ᱧᱮᱞ ᱡᱚᱝ ᱞᱮᱠᱟᱱᱟᱜ ᱡᱤᱱᱤᱥ ᱟᱨᱠᱤ
ᱟᱫᱚ ᱥᱩᱨ ᱚᱱᱟ ᱥᱩᱨ ᱢᱟᱱᱮ ᱫᱟᱬᱟᱱᱢᱟ ᱡᱟᱸᱜᱟ ᱛᱚ ᱚᱱᱟ ᱯᱟᱥᱮ ᱨᱮ ᱪᱟᱞᱟᱣ ᱠᱟᱱᱟ ᱯᱟᱥᱮ ᱨᱮ ᱜᱮ ᱜᱟᱛᱮ ᱜᱤᱫᱽᱨᱟᱹ ᱠᱚ ᱢᱮᱱᱟᱜ ᱠᱚᱣᱟ ᱛᱚ ᱟᱫᱚ ᱥᱟᱺᱤᱧ ᱠᱷᱚᱱ ᱢᱟᱱᱮ ᱥᱩᱨ ᱠᱷᱚᱱᱟᱜ ᱜᱮ ᱧᱮᱞ ᱠᱟᱱ ᱛᱟᱦᱮᱸ ᱫᱚ ᱵᱟᱝ ᱛᱟᱦᱮᱸ ᱠᱟᱱᱟ
ᱚ ᱦᱚ ᱟᱪᱪᱷᱟ ᱟᱪᱪᱷᱟ ᱯᱚᱨᱚᱵᱽ ᱦᱩᱭᱩᱜ ᱜᱮᱭᱟ ᱥᱮ ᱪᱮᱫ ᱨᱮ ᱪᱮᱫ ᱥᱚᱢᱚᱭ ᱦᱩᱭᱩᱜ ᱜᱮᱭᱟ ᱵᱤᱥ ᱾
ᱦᱮᱸ ᱪᱮᱫ ᱥᱚᱢᱚᱭ ᱵᱟᱲᱟᱭ ᱵᱟᱲᱟ ᱦᱩᱭᱩᱜᱼᱟ ᱾ ᱦᱮᱸ ᱟᱨ ᱪᱟᱞᱟᱣ ᱦᱩᱭᱩᱜ ᱠᱟᱱᱟ ᱱᱚᱝᱠᱟ ᱢᱩᱠᱩᱴᱢᱚᱱᱤᱯᱩᱨ ᱾ ᱦᱮᱸ ᱤᱭᱟᱹ ᱦᱩᱭᱩᱜ ᱜᱮᱭᱟ ᱛᱚ ᱢᱩᱠᱩᱴᱢᱩᱱᱤᱯᱩᱨ ᱾
ᱦᱚᱭ ᱟᱸᱡᱚᱢ, ᱟᱸᱡᱚᱢ ᱟᱠᱟᱫ ᱜᱮᱭᱟᱧ ᱾
ᱦᱮᱸ
ᱦᱚ ᱢᱩᱠᱩᱴᱢᱚᱱᱤᱯᱩᱨ ᱢᱟ ᱪᱟᱞᱟᱣ ᱵᱟᱲᱟ ᱦᱩᱭᱟ ᱟᱠᱟᱱᱟ ᱾ ᱪᱟᱞᱟᱣ ᱦᱩᱭ ᱛᱤᱧ ᱜᱮᱭᱟ
ᱟᱫᱚ ᱯᱩᱨᱟᱹ ᱫᱚ ᱵᱟᱝ ᱧᱮᱞ ᱦᱩᱭ ᱠᱟᱱᱟ, ᱢᱟᱱᱮ ᱠᱤᱪᱷᱩ ᱟᱞᱮ ᱴᱩᱨ ᱠᱚ ᱤᱫᱤ ᱜᱮᱭᱟ, ᱴᱩᱨ ᱵᱚᱞᱛᱮ ᱯᱨᱮᱠᱴᱤᱠᱮᱞ ᱛᱟᱦᱮᱸ ᱠᱟᱱ ᱛᱟᱞᱮᱭᱟ ᱯᱨᱚᱡᱮᱠᱴ ᱾
ᱦᱮᱸ ᱾
ᱚᱱᱟ ᱱᱤᱭᱟᱹ ᱠᱚ ᱤᱫᱤ ᱞᱮᱫ ᱞᱮᱭᱟ ᱟᱫᱚ ᱛᱮᱢᱚᱱ ᱫᱚ ᱫᱟᱬᱟ ᱫᱚ ᱵᱟᱝ ᱦᱩᱭ ᱠᱟᱱᱟ ᱢᱟᱱᱮ ᱵᱩᱨᱩ ᱴᱟᱜ ᱫᱚ ᱵᱟᱝ ᱧᱮᱞ ᱦᱩᱭᱟᱠᱟᱱᱟ ᱚᱱᱟ ᱧᱮᱞ ᱨᱮᱱᱟᱜ ᱤᱪᱪᱷᱟᱹ ᱠᱷᱩᱵ ᱢᱮᱱᱟᱜᱼᱟ ᱟᱨ ᱮᱢᱚᱱ ᱠᱚ ᱤᱫᱤ ᱠᱮᱫ ᱞᱮᱭᱟ ᱢᱤᱫᱴᱷᱮᱱ ᱜᱮ ᱠᱚ ᱫᱚᱦᱚ ᱠᱮᱫ ᱜᱮᱭᱟ ᱟᱫᱚ, ᱦᱟᱱᱛᱮ ᱨᱮ ᱢᱟ ᱚᱠᱟ ᱧᱮᱞ ᱵᱟᱲᱟ ᱦᱮᱸ ᱠᱚᱞᱮᱡᱽ
ᱢᱟᱱᱮ ᱠᱚᱞᱮᱡᱽ ᱠᱷᱚᱱᱟᱜ ᱠᱚ
ᱦᱚᱭ ᱦᱚᱭ
ᱪᱟᱞᱟᱣ ᱪᱮᱫ ᱚᱱᱰᱮ ᱫᱚ ᱧᱮᱞ ᱞᱮᱠᱟᱱ ᱡᱤᱱᱤᱥ ᱫᱚ ᱰᱮᱢ᱾
ᱞᱟᱹᱭᱟᱠᱚ ᱢᱟᱨᱟᱝ ᱧᱚᱜ ᱜᱮᱭᱟ ᱰᱮᱢ ᱟᱨ ᱥᱩᱨᱮ ᱯᱟᱨᱠ ᱢᱮᱱᱟᱜᱼᱟ
ᱦᱮᱸ ᱟᱫᱚ ᱥᱚᱥᱟᱞ ᱣᱟᱨᱠ ᱨᱮᱱᱟᱜ ᱛᱚ ᱟᱫᱚ ᱛᱟᱦᱚᱞᱮ
ᱦᱮᱸ ᱟᱨ ᱫᱟᱬᱟᱱ ᱫᱚ ᱡᱩᱫᱤ ᱚᱱᱠᱟ ᱤᱥᱠᱩᱞ ᱠᱷᱚᱱ ᱪᱟ ᱦᱩᱭᱱᱟ ᱫᱟᱨᱟᱱ ᱫᱚ ᱢᱤᱫ ᱫᱷᱟᱣ ᱪᱟ ᱦᱩᱭᱱᱟ ᱥᱟᱺᱜᱤᱧ ᱧᱚᱜ ᱫᱚ ᱚᱠᱟ ᱪᱟ ᱦᱩᱭᱱᱟ ᱯᱩᱨᱤ ᱢᱤᱫ ᱫᱷᱟᱣ ᱪᱟ ᱦᱩᱭᱱᱟ ᱾ ᱚᱸᱰᱮ ᱫᱚ ᱯᱩᱨᱟᱹ ᱧᱮᱞ ᱟᱠᱟᱱ ᱡᱤᱱᱤᱥ ᱫᱚ ᱡᱮ ᱚᱱᱠᱟ ᱫᱚ ᱢᱮᱱᱟᱜᱼᱟ ᱡᱮ ᱱᱮᱭ ᱫᱷᱟᱨᱮ ᱱᱚᱛᱮ ᱫᱚᱨᱭᱟ ᱫᱷᱟᱨᱮ ᱛᱚ ᱾
ᱦᱮᱸ ᱾
ᱮ ᱢᱚᱱᱫᱤᱨ ᱢᱮᱱᱟᱜᱼᱟ ᱾ ᱢᱟᱱᱮ ᱡᱟᱦᱟᱸ ᱢᱟᱱᱮ ᱯᱷᱤᱞᱤᱢ ᱠᱚᱨᱮ ᱧᱮᱞ ᱦᱩᱭ ᱠᱟᱱᱟ ᱢᱚᱱᱫᱤᱨ ᱢᱮᱱᱟᱜᱼᱟ ᱡᱮ ᱢᱟᱱᱮ ᱞᱟᱛᱟᱨ ᱦᱚᱸ ᱚᱱᱟ ᱚᱛ ᱠᱷᱚᱱᱟᱜ ᱟᱹᱰᱤ ᱩᱥᱩᱞᱼᱩᱥᱩᱞ ᱢᱚᱱᱫᱤᱨ ᱢᱮᱱᱟᱜᱼᱟ ᱾ ᱞᱟᱛᱟᱨ ᱠᱷᱚᱱᱟᱜ ᱪᱮᱛᱟᱱ ᱱᱚᱝᱠᱟ ᱛᱮᱜᱮ ᱢᱮᱱᱟᱜᱼᱟ ᱾ ᱚᱱᱟ ᱠᱚ ᱪᱟᱞᱟᱣ ᱞᱮᱠᱷᱟᱱ ᱧᱮᱞ ᱦᱩᱭ ᱠᱟᱱᱟ, ᱢᱚᱸᱡᱽ ᱜᱮ ᱧᱮᱞᱚᱜᱼᱟ ᱾
ᱟᱪᱪᱷᱟ ᱟᱪᱪᱷᱟ ᱾ ᱤᱧ ᱢᱟᱧ ᱢᱚᱱᱮ ᱛᱟᱦᱮᱸᱱᱟ ᱯᱩᱨᱤ ᱢᱟᱱᱮ ᱪᱮᱛᱟᱱ ᱨᱮ ᱪᱟᱞᱟᱜ ᱦᱩᱭᱩᱜᱼᱟ ᱡᱟᱹᱱᱤ, ᱥᱮᱨᱢᱟ ᱪᱮᱛᱟᱱ
ᱚ ᱚ
ᱟᱫᱚ ᱵᱟᱲᱟᱭ ᱵᱟᱹᱱᱩᱜ ᱟᱛᱚ ᱟᱫᱚ ᱪᱮᱫ ᱞᱮᱠᱟ ᱧᱮᱞ ᱵᱟᱲᱟ ᱫᱚ ᱵᱟᱝ ᱦᱩᱭ ᱠᱟᱱᱟ, ᱦᱮᱸ ᱟᱫᱚ ᱢᱟᱱᱮ ᱫᱟᱜ ᱠᱮᱫᱟᱭ ᱪᱮᱫ ᱞᱮᱠᱟ ᱢᱚᱱᱮ ᱦᱩᱭᱩᱜ?
ᱟᱹᱰᱤ ᱦᱮᱸ ᱟᱹᱰᱤᱜᱮ ᱩᱥᱩᱞ ᱩᱥᱩᱞ ᱜᱮᱭᱟ ᱟᱹᱰᱤ ᱩᱥᱩᱞ ᱩᱥᱩᱞ ᱟᱨ ᱚᱱᱟ ᱪᱤᱠᱟᱹᱛᱮ ᱡᱮ ᱩᱱᱟᱹᱜ ᱩᱥᱩᱞ ᱨᱮ ᱱᱚᱠᱥᱟ ᱠᱚᱫᱚ ᱵᱮᱱᱟᱣ ᱠᱟᱫᱟ᱾
ᱟᱹᱰᱤ ᱢᱚᱡᱽ ᱧᱮᱞᱚᱜᱼᱟ ᱟᱹᱰᱤ ᱢᱚᱡᱽ
ᱚ ᱦᱚᱸ
, ᱵᱟᱦᱟ ᱵᱟᱲᱟᱜ ᱜᱮᱭᱟ ᱥᱮ ᱵᱟᱝ ᱟᱯᱮ ᱟᱹᱛᱩ ᱠᱚᱨᱮ ᱵᱟᱦᱟ ᱵᱚᱸᱜᱟ?
ᱦᱮᱸ ᱵᱟᱦᱟ ᱵᱚᱸᱜᱟ ᱦᱩᱭ ᱵᱟᱲᱟ ᱦᱩᱭᱩᱜ ᱜᱤᱭᱟ,
ᱢᱟᱱᱟᱣ ᱢᱟ ᱵᱷᱟᱜᱮ ᱜᱮᱠᱚ ᱢᱟᱱᱟᱣ ᱜᱮᱭᱟ, ᱟᱫᱚ ᱵᱷᱟᱜᱮ ᱵᱚᱞᱛᱮ ᱟᱫᱚ ᱵᱟᱦᱟ ᱫᱚ ᱢᱟᱱᱮ ᱫᱚᱢᱮ ᱮᱠᱴᱟ ᱫᱚ ᱵᱟᱝ ᱡᱟᱠᱚᱜ ᱛᱟᱞᱮᱭᱟ ᱢᱮᱱᱠᱷᱟᱱ ᱢᱟᱸᱜᱼᱢᱚᱬᱮ ᱫᱚ ᱵᱮᱥᱤ ᱡᱟᱠᱚᱜ ᱛᱟᱞᱮ ᱜᱮᱭᱟ᱾
ᱚ ᱟᱞᱮ ᱚᱱᱛᱮ ᱫᱚ ᱱᱚᱝᱠᱟ ᱜᱮ ᱵᱟᱦᱟ ᱫᱚ ᱚᱱᱠᱟ ᱧᱮᱞ ᱦᱩᱭ ᱠᱟᱱᱟ ᱢᱟᱱᱮ ᱵᱚᱪᱷᱚᱨ ᱜᱮ ᱵᱚᱪᱷᱚᱨ ᱦᱩᱭᱩᱜᱼᱟ᱾ ᱟᱨ ᱢᱟᱜ ᱢᱚᱲᱮ ᱛᱟᱦᱚᱞᱮ ᱚᱱᱛᱮ ᱫᱚ? ᱱᱚᱝᱠᱟ ᱜᱮ ᱢᱟᱱᱮ ᱯᱟᱸᱪ ᱵᱚᱪᱷᱚᱨ ᱢᱤᱫ ᱫᱷᱟ ᱛᱚ ᱯᱨᱚᱛᱛᱮᱠ ᱵᱚᱪᱷᱚᱨ ᱠᱚᱨᱟᱣ ᱦᱚᱸ ᱜᱟᱱᱚᱜᱼᱟ ᱛᱚ ᱚᱱᱟ ᱫᱚ ᱟᱛᱳ ᱦᱚᱲ ᱪᱮᱛᱟᱱ ᱨᱮ ᱟᱢ ᱪᱮᱫ ᱞᱮᱠᱟᱢ ᱥᱟᱹᱛ ᱥᱟᱯᱲᱟᱣ ᱫᱟᱲᱮᱭᱟᱜᱼᱟ ᱚᱱᱠᱟ᱾
ᱦᱳᱭ ᱟᱫᱚ ᱚᱱᱠᱟ ᱫᱚ ᱵᱟᱝ ᱦᱳᱭᱳᱜ ᱛᱟᱞᱮᱭᱟ ᱟᱞᱮᱭᱟᱜ ᱦᱚᱸ ᱢᱟᱱᱮ ᱮ ᱡᱮ ᱯᱨᱚᱛᱛᱮᱠ ᱵᱚᱪᱚᱨ ᱵᱚᱪᱷᱚᱨ ᱨᱮ ᱵᱚᱪᱷᱚᱨ ᱵᱚᱪᱷᱚᱨ ᱢᱟᱸᱜᱼᱢᱚᱬᱮᱸ ᱚᱱᱠᱟ ᱫᱚ ᱵᱟᱝ ᱦᱩᱭᱩᱜ ᱛᱟᱞᱮ ᱜᱮᱭᱟ ᱟᱞᱮ ᱢᱟ ᱯᱮ ᱯᱮ ᱵᱚᱪᱷᱚᱨ ᱯᱮ ᱵᱚᱪᱷᱚᱨ ᱰᱟᱦᱟᱜ ᱟᱞᱮ ᱟᱨ ᱯᱮ ᱢᱟᱱᱮ ᱢᱤᱫ ᱵᱚᱪᱷᱚᱨ ᱞᱮ ᱢᱟᱸᱜᱼᱢᱚᱬᱮᱸᱼᱟ ᱢᱟᱱᱮ ᱯᱮ ᱵᱚᱪᱷᱚᱨ ᱯᱚᱨᱮ ᱟᱨᱠᱤ ᱾
ᱚ ᱟᱞᱮ ᱫᱚ ᱵᱟᱦᱟ ᱫᱚ ᱵᱟᱦᱟ ᱫᱚ ᱯᱨᱚᱛᱛᱮᱠ ᱵᱚᱪᱷᱚᱨ ᱜᱮ ᱛᱚ ᱢᱟᱸᱜᱼᱢᱚᱬᱮ ᱛᱮᱫ ᱯᱟᱸᱪ ᱵᱚᱪᱷᱚᱨ ᱨᱮ ᱟᱞᱮᱚ ᱚᱱᱠᱟ ᱢᱤᱫ ᱫᱷᱟᱣ ᱞᱮ ᱢᱟᱸᱜᱼᱢᱚᱬᱮᱸᱜᱼᱟ
ᱚ ᱦᱚᱸ ᱟᱪᱪᱷᱟ ᱟᱪᱪᱷᱟ, ᱟᱞᱮ ᱫᱚ
ᱚ,
ᱟᱪᱪᱷᱟ ᱛᱟᱦᱚᱞᱮ ᱚᱱᱠᱟ ᱟᱯᱮᱭᱟᱜ ᱠᱤ ᱠᱳᱱᱳ ᱚᱱᱠᱟ ᱫᱤᱱ ᱥᱟᱵ ᱛᱟᱦᱮᱱᱟ ᱡᱟᱦᱟᱸ ᱫᱚ ᱢᱚᱝᱜᱚᱞᱵᱟᱨ, ᱠᱤ ᱥᱚᱢᱵᱟᱨ ᱚᱱᱟ ᱫᱤᱱ ᱨᱮᱜᱮ ᱦᱚᱭᱛᱚ ᱮ ᱩᱢ ᱦᱳᱭ ᱥᱮ ᱥᱟᱨᱫᱤ ᱦᱩᱭ ᱫᱚᱨᱠᱟᱨ ᱚᱱᱠᱟ ᱥᱮ ᱥᱩᱠᱨᱵᱟᱨ, ᱢᱟᱱᱮ ᱚᱱᱠᱟ ᱥᱟᱵ ᱠᱟᱛᱮᱫ ᱫᱤᱱ ᱛᱟᱦᱮᱱ ᱛᱟᱯᱮᱭᱟ ᱠᱤ?
ᱩᱦ ᱦᱩᱸ ᱵᱟᱝ ᱜᱮ ᱚᱱᱠᱟ ᱫᱚ ᱵᱟᱹᱧ ᱵᱟᱞᱟᱭᱟ ᱩᱱᱟᱹᱜ ᱫᱚ ᱯᱚᱞᱮ ᱛᱮ ᱫᱚ ᱧᱮᱞ ᱦᱩᱭ ᱟᱠᱟᱱᱟ ᱡᱚᱠᱷᱚᱱ ᱵᱟᱦᱟ ᱠᱚ ᱥᱟᱨᱡᱚᱢ ᱵᱟᱦᱟ ᱚᱱᱠᱟ ᱢᱟᱛᱠᱚᱢ ᱵᱟᱦᱟ ᱠᱚ ᱡᱚᱠᱷᱚᱱ ᱤᱭᱟᱹ ᱠᱚ ᱵᱟᱦᱟᱜᱼᱟ ᱩᱱ ᱥᱚᱢᱚᱭ ᱜᱮ ᱟᱨ ᱫᱤᱱ ᱜᱚᱱ ᱟᱠᱚ ᱚᱱᱟᱠᱚ ᱧᱮᱞ ᱠᱟᱛᱮ ᱫᱤᱱ ᱜᱚᱱᱟ ᱠᱚ ᱛᱟᱯᱚᱨᱮ
ᱫᱤᱱᱜᱚᱱ ᱠᱟᱛᱮᱫ ᱫᱤᱱ ᱠᱚᱠᱚ ᱴᱷᱤᱠᱼᱟ ᱛᱟᱨᱯᱚᱨᱮ ᱩᱸ ᱮᱸ ᱵᱟᱦᱟ ᱵᱚᱸᱜᱟ ᱦᱳᱭᱳᱜᱼᱟ ᱚᱱᱠᱟᱜᱮ ᱮᱱᱮᱡ ᱥᱮᱨᱮᱧ ᱦᱩᱭᱩᱜᱼᱟ᱾ ᱛᱟᱨ ᱵᱟᱥᱠᱮ ᱦᱤᱞᱳᱜ ᱫᱚ ᱚᱱᱮ ᱫᱟᱜ ᱫᱩᱞ ᱡᱟᱦᱟᱸ ᱟᱵᱚ ᱫᱤᱠᱩᱛᱮ ᱡᱮᱢᱚᱱ ᱠᱚ ᱢᱟᱱᱟᱣ ᱡ ᱦᱳᱞᱤ ᱟᱵᱚ ᱥᱟᱱᱛᱟᱲ ᱛᱮ ᱚᱱᱟ ᱫᱟᱜ ᱫᱚ ᱞᱚᱥᱚᱫ ᱡᱮ ᱠᱚᱼᱼ ᱚᱱᱟᱠᱚ ᱦᱳᱭᱳᱜᱼᱟ ᱾
ᱦᱩᱸ ᱦᱩᱸ ᱦᱩᱸ ᱮᱠᱫᱚᱢ ᱮᱠᱫᱚᱢ ᱵᱷᱟᱹᱜᱮ ᱠᱟᱛᱷᱟᱢ ᱞᱟᱹᱭ ᱠᱮᱜᱼᱟ᱾ ᱦᱮᱸ ᱞᱟᱹᱭᱫᱟᱹᱧ ᱱᱮᱛᱟᱨ ᱢᱟ ᱥᱟᱱᱛᱟᱲ ᱠᱚᱦᱚᱸ ᱦᱳᱞᱤ ᱠᱚ ᱢᱟᱱᱟᱣᱮᱫᱼᱟ ᱚᱱᱟ ᱱᱤᱭᱮᱛᱮ, ᱪᱮᱫᱠᱟ ᱟᱢ ᱪᱮᱫ ᱮᱢ ᱞᱟᱹᱭᱟ?
ᱢᱟᱱᱮ ᱟᱵᱚ ᱥᱟᱱᱛᱟᱲ ᱠᱚ ᱾
ᱦᱚᱭ ᱦᱚᱭ ᱦᱚᱭ ᱾
ᱛᱚ ᱪᱮᱫ ᱮᱢ ᱞᱮᱠᱟ ᱛᱚ ᱱᱮᱛᱟᱨ ᱫᱚ ᱩᱸᱻ ᱫᱚ ᱟᱵᱚ ᱥᱟᱱᱛᱟᱲ ᱥᱚᱢᱟᱡᱽ ᱨᱮᱫᱚ ᱦᱳᱞᱤ ᱫᱚ ᱵᱟᱹᱱᱩᱜ ᱟᱠᱟᱫᱟ᱾ ᱛᱚ ᱟᱵᱚ ᱥᱟᱱᱛᱟᱲ ᱥᱚᱢᱟᱡᱽ ᱡᱮᱢᱚᱱ ᱵᱟᱦᱟ ᱨᱮ ᱡᱟᱦᱟᱸ ᱚᱱᱮ ᱵᱟᱥᱠᱮ ᱦᱤᱞᱚᱜ ᱢᱩᱪᱟᱹᱫ ᱫᱤᱱ ᱛᱤᱥ ᱦᱤᱞᱚᱜ ᱚᱱᱮ ᱾ ᱫᱟᱜ ᱫᱩᱞ ᱥᱮ ᱪᱮᱫ ᱠᱚ ᱞᱟᱹᱭᱟ? ᱛᱚ ᱩᱱ ᱦᱤᱞᱚᱜ ᱠᱚ ᱢᱟᱱᱟᱣ ᱟᱠᱚ ᱾ ᱢᱟᱱᱮ ᱟᱵᱚ ᱫᱚ ᱡᱢᱚᱱ ᱞᱚᱥᱚᱫ ᱵᱚᱱ ᱦᱤᱡᱩᱜ ᱡᱚᱝᱟ ᱟᱵᱚ ᱫᱚ ᱾ ᱜᱟᱱᱚᱜ ᱦᱚᱲ ᱠᱚ ᱵᱟᱝ ᱜᱟᱱᱚᱜ ᱦᱚᱲ ᱠᱚ ᱦᱮᱸ᱾ ᱟᱫᱚ ᱱᱮᱛᱟᱨ ᱫᱚ ᱵᱟᱠᱚ ᱵᱟᱛᱟ ᱭᱮᱫᱟ ᱟᱵᱚ ᱥᱟᱱᱛᱟᱲ ᱥᱚᱢᱟᱡᱽ ᱟᱵᱚ ᱛᱮᱜᱮ ᱵᱚ ᱵᱟᱹᱲᱤᱡ ᱪᱟᱵᱟᱭᱮᱱᱟ ᱪᱮ ᱾
ᱦᱩᱸ ᱦᱩᱸ ᱟ ᱟᱨ ᱥᱮᱭ ᱚᱱᱟ ᱦᱚᱸ
ᱚᱱᱟ ᱦᱮᱸ ᱡᱟᱦᱟᱸ ᱵᱟᱯᱞᱟ ᱵᱷᱟᱸᱰᱟᱱ ᱡᱟᱦᱟᱸᱱᱟᱜ ᱨᱮᱜᱮ ᱟᱵᱚ ᱡᱮᱢᱚᱱ, ᱦᱩᱞ ᱢᱟᱦᱟᱸ ᱨᱮ ᱧᱮᱞ ᱢᱮ ᱾ ᱥᱳᱥᱟᱞ ᱢᱤᱰᱤᱭᱟ ᱨᱮ ᱧᱮᱞᱚᱜ ᱠᱟᱱᱟ ᱡᱮ ᱦᱩᱞ ᱢᱟᱦᱟ ᱨᱮ ᱮᱱᱮᱡ ᱮᱫᱟ ᱠᱚ ᱛᱚ ᱚᱱᱟ ᱠᱤ ᱵᱷᱟᱹᱜᱤ ᱠᱚ ᱠᱟᱹᱢᱤᱭᱮ ᱫᱟ ᱵᱟᱝᱜᱮ ᱢᱤᱫᱴᱟᱹᱝ ᱫᱚ ᱢᱤᱫᱴᱟᱝ ᱫᱩᱠ ᱨᱮᱱᱟᱜ ᱢᱤᱫᱴᱟᱝ ᱤᱭᱟᱹ ᱠᱟᱱᱟ᱾ ᱥᱟᱫᱷᱤᱱᱚᱛᱟ ᱧᱟᱢ ᱞᱮᱱᱟ ᱛᱚ, ᱮᱱᱮᱡ ᱫᱚ ᱵᱟᱝ ᱡᱩᱛᱩᱜ ᱠᱟᱱᱟ ᱡᱮ ᱰᱤᱡᱮ ᱵᱚᱠᱥ ᱠᱟᱛᱮ ᱦᱩᱞ ᱢᱟᱦᱟᱸ ᱨᱮ ᱮᱱᱮᱡ ᱾ ᱚᱱᱟ ᱠᱚᱫᱚ, ᱟᱵᱚ ᱛᱮᱜᱮ ᱟᱵᱚᱣᱟᱜ ᱥᱚᱢᱟᱡᱽ ᱵᱚᱱ ᱵᱟᱹᱲᱤᱡ ᱮᱫᱟ ᱪᱮᱫ ᱾
ᱦᱚᱭ ᱟᱫᱚ ᱚᱱᱟ ᱠᱚᱢᱟ ᱱᱷᱟᱜ ᱚᱱᱟ ᱫᱚ ᱫᱤ ᱫᱩᱠ ᱨᱮᱱᱟᱜ ᱠᱟᱱᱟ ᱛᱚ ᱟᱫᱚ ᱛᱟᱦᱚᱞᱮ ᱚᱱᱟ ᱠᱚᱫᱚ ᱩᱪᱤᱛ ᱫᱚ ᱵᱟᱝ ᱠᱟᱱᱟ ᱛᱚ᱾
ᱦᱮᱸᱻ
ᱟᱨ ᱟᱨ ᱧᱮᱞ ᱦᱩᱭᱩᱜ ᱠᱟᱱᱟ ᱡᱮᱢᱚᱱ ᱚᱱᱠᱟ ᱫᱤᱠᱩ ᱠᱚᱣᱟᱜ ᱟᱹᱰᱤᱜᱟᱱ ᱜᱮ, ᱟᱹᱰᱤᱜᱟᱱ ᱜᱮ ᱠᱚ ᱢᱟᱱᱟᱣᱮᱫᱼᱟ ᱟᱨᱠᱤ ᱫᱤᱠᱩᱣᱟᱜ ᱟᱨᱠᱤ ᱡᱟᱦᱟᱸ ᱠᱚ ᱢᱮᱱᱟᱜᱼᱟ᱾ ᱱᱤᱭᱚᱢ ᱠᱟᱱᱩᱱ ᱠᱚ ᱟᱨᱠᱤ ᱡᱮᱢᱚᱱ ᱦᱚᱞᱤ ᱦᱚᱸᱠᱚ ᱢᱟᱱᱟᱣᱮᱫᱼᱟ ᱥᱟᱱᱛᱟᱲ ᱠᱚ ᱛᱟᱯᱚᱨᱮ ᱟᱨᱦᱚᱸ ᱱᱚᱜᱼᱚᱭ ᱧᱮᱞ ᱦᱩᱭᱩᱜ ᱠᱟᱱᱟ ᱥᱳᱟᱞ ᱢᱤᱰᱤᱭᱟ ᱠᱚᱨᱮ ᱡᱮᱢᱚᱱ ᱮ ᱡᱟᱢᱟᱭ ᱥᱚᱥᱴᱤ ᱥᱮ ᱪᱮᱫ ᱪᱟᱞᱟᱣᱮᱱᱟ ᱚᱱᱟ ᱠᱚᱠᱚ ᱢᱮᱱᱟᱣᱮᱭᱟᱜᱼᱟ᱾ ᱛᱟᱯᱚᱨᱮ ᱟᱹᱰᱤ ᱟᱹᱰᱤ ᱟᱹᱰᱤ ᱜᱟᱱ ᱜᱮ ᱢᱮᱱᱟᱜ ᱜᱮᱭᱟ᱾ᱟᱨᱠᱤ ᱚᱱᱠᱟ ᱠᱚ ᱢᱟᱱᱟᱭᱮᱫᱼᱟ ᱾
ᱛᱚ ᱱᱚᱝᱠᱟ ᱵᱟᱲᱟᱭ ᱢᱮᱱᱟᱜᱼᱟ ᱡᱮ ᱥᱟᱱᱛᱟᱲ ᱥᱚᱢᱟᱡᱽ ᱨᱮ ᱡᱮᱢᱚᱱ ᱦᱤᱥ ᱴᱤ ᱟᱨ ᱥᱟᱱᱛᱟᱲ ᱥᱟᱱᱛᱟᱲ ᱠᱚᱣᱟᱜ ᱫᱚ ᱱᱚᱝᱠᱟ ᱢᱮᱱᱟᱜᱼᱟ ᱡᱮ, ᱱᱤᱡᱮ ᱚᱢᱵᱚᱵᱚᱛᱤ ᱨᱮᱠᱚ ᱪᱟᱞᱟᱜᱼᱟ ᱡᱟᱦᱟᱸᱭ ᱠᱚ
ᱦᱚᱭ ᱦᱚᱭ, ᱥᱟᱱᱛᱟᱲ ᱠᱚᱣᱟᱜ ᱢᱟ ᱚᱱᱟ ᱢᱮᱱᱟᱜᱼᱟ ᱚᱢᱵᱚ ᱛᱤ ᱨᱮ ᱪᱟᱞᱟᱜ ᱟᱠᱚ ᱠᱟᱱᱴᱷᱟᱲ ᱠᱷᱟᱹᱡᱟᱹᱲᱤ ᱡᱚᱢ ᱠᱚ ᱾
ᱦᱮᱸ ᱛᱚ ᱱᱮᱛᱟᱨ ᱫᱚ ᱚᱱᱟ ᱦᱚᱸ ᱢᱟᱱᱮ ᱡᱚᱛᱚ ᱱᱟᱜ ᱜᱮ ᱵᱚ ᱵᱮᱥᱤᱨ ᱵᱷᱟᱜᱽ ᱜᱮ ᱱᱚᱣᱟ ᱫᱤᱠᱩ ᱱᱟᱜ ᱫᱤᱠᱩᱣᱟᱜ ᱨᱟᱭᱨᱤ ᱨᱟᱭᱨᱤᱛ ᱜᱮᱵᱚ ᱟᱯᱱᱟᱨᱮᱫᱟ ᱟᱵᱚ ᱦᱚᱸ᱾
ᱦᱚᱭ ᱦᱚᱭ ᱟᱨ ᱢᱟᱱᱮ ᱥᱟᱱᱛᱟᱲᱟᱜ ᱫᱚ ᱟᱨᱠᱤ ᱡᱷᱚᱛᱚ ᱢᱟᱱᱮ ᱞᱮᱵᱮᱞ ᱞᱚᱴᱚᱢ ᱠᱟᱛᱮ ᱵᱚᱱ ᱪᱟᱞᱟᱜ
ᱛᱟᱦᱚᱞᱮ ᱡᱟᱦᱟᱸᱭ ᱠᱚ ᱚᱱᱠᱟ ᱮᱫᱟᱠᱚ ᱠᱟᱹᱢᱤᱭ ᱫᱟᱠᱚ, ᱛᱟᱦᱚᱞᱮ ᱩᱱᱠᱩ ᱟᱢ ᱪᱮᱫ ᱢᱟᱱᱮ ᱟᱢ ᱪᱮᱫ ᱮᱢ ᱞᱟᱹᱭᱟᱠᱚᱣᱟ᱾
ᱞᱟᱹᱭ ᱫᱚ ᱟᱨ ᱪᱮᱫ ᱤᱧ ᱞᱟᱹᱭ ᱟᱠᱚᱣᱟ ᱟᱫᱚ᱾ ᱟᱠᱚ ᱛᱮᱦᱚᱸ ᱵᱟᱠᱚ ᱵᱩᱡᱷᱟᱹᱣ ᱫᱟᱲᱮᱭᱟᱜ ᱠᱟᱱᱟ᱾ ᱡᱮ ᱱᱚᱝᱠᱟ ᱫᱚ ᱵᱟᱵᱚᱱ ᱠᱚᱨᱟᱣᱟ ᱱᱚᱣᱟ ᱫᱚ ᱟᱵᱚᱣᱟᱜ ᱨᱮ ᱟᱪᱪ ᱥᱮ ᱟᱵᱚ ᱥᱟᱱᱛᱟᱲ ᱥᱚᱢᱟᱡᱽ ᱨᱮ ᱵᱟᱹᱱᱩᱜᱼᱟ ᱱᱚᱣᱟ ᱫᱚ ᱵᱟᱵᱚᱱ ᱠᱚᱨᱟᱣᱟ ᱚᱱᱟ ᱵᱟᱠᱚ ᱵᱩᱡᱷᱟᱹᱣ ᱫᱟᱲᱮᱭᱟᱜ ᱞᱮᱠᱟ ᱫᱚ ᱪᱮᱫ ᱤᱧ ᱞᱟᱹᱭᱟ ᱤᱧ ᱫᱚ ᱢᱮᱛᱟᱢᱟ ᱫᱤᱥᱟᱹ ᱵᱟᱝ ᱦᱤᱡᱩᱜ ᱠᱟᱱᱟ ᱾
ᱛᱟᱞᱦᱮ ᱚᱱᱮ ᱡᱮ ᱟᱵᱚ ᱵᱚ ᱧᱮᱞ ᱠᱟᱜ-ᱟ ᱟᱹᱰᱤᱜᱟᱱ ᱤᱭᱟᱹ ᱨᱮᱜᱮ ᱵᱚᱞᱛᱮ ᱫᱚ ᱡᱟᱦᱟᱱᱟᱜ ᱨᱮᱜᱮ ᱢᱟᱱᱮ ᱵᱟᱯᱞᱟ ᱠᱚᱨᱮ ᱡᱮ ᱟᱵᱚ ᱢᱟᱭᱤᱠ ᱵᱚ ᱵᱟᱡᱟᱣᱮᱫᱟ ᱚᱱᱟ ᱠᱤ ᱴᱷᱤᱠ ᱠᱟᱱᱟ?
ᱟᱢᱵᱟ ᱟᱢᱵᱟ ᱴᱷᱤᱠ ᱫᱚ ᱵᱟᱝ ᱠᱟᱱᱟ ᱟᱵᱚ ᱢᱟ ᱟᱵᱚ ᱢᱟ ᱵᱚ ᱢᱟᱱᱮ ᱰᱤᱡᱮ ᱵᱚᱠᱥ ᱫᱚ ᱵᱟᱝ ᱪᱟᱹᱞᱩᱜ ᱛᱟᱵᱚᱱ ᱜᱮᱭᱟ ᱢᱟᱱᱮ ᱯᱟᱹᱦᱤᱞ ᱠᱷᱚᱱᱟᱜ ᱚᱱᱟ ᱫᱚ ᱵᱟᱝ ᱦᱮᱡ ᱟᱠᱟᱱᱟ ᱡᱮ ᱟᱵᱚ ᱫᱚ ᱵᱟᱯᱞᱟ ᱠᱚᱨᱮ ᱡᱮ ᱫᱤᱠ ᱡᱮ ᱵᱚᱠᱥ ᱪᱟᱞᱟᱜ ᱜᱮᱭᱟ ᱥᱮ ᱱᱚᱝᱠᱟ ᱟᱵᱚ ᱫᱚ ᱟᱵᱚ ᱫᱚ ᱡᱟ ᱦᱩᱭᱩᱜᱼᱟ ᱴᱟᱢ ᱴᱟᱢᱟᱠ ᱛᱩᱢᱫᱟᱜ ᱛᱮᱜᱮ ᱴᱟᱢᱟᱠ ᱛᱩᱢᱫᱟᱜ ᱛᱮᱜᱮ ᱚᱱᱟ ᱮᱫ ᱨᱟᱹᱥᱠᱟᱹ ᱫᱚ ᱦᱩᱭᱩᱜᱼᱟ ᱟᱨ ᱰᱤᱡᱮ ᱵᱚᱠᱥ ᱛᱮᱫᱚ ᱡᱮᱢᱚᱱ ᱴᱟᱢᱟᱠ ᱨᱮ ᱨᱟᱹᱥᱠᱟᱹ ᱦᱮᱱᱟᱜ ᱟᱥᱮ ᱚᱱᱠᱟ ᱫᱚ ᱮ ᱢᱟᱱᱮ ᱵᱚᱠᱥ ᱠᱚᱨᱮ ᱫᱚ ᱨᱟᱹᱥᱠᱟ. ᱨᱟᱹᱥᱠᱟᱹ ᱫᱚ ᱵᱟᱹᱱᱩᱜᱼᱟ ᱮ ᱡᱮᱢᱚᱱ ᱴᱟᱢᱟᱠ ᱛᱮᱫᱚᱢ ᱮᱢ ᱨᱩᱭᱟ ᱠᱚ ᱟᱨᱮᱢ ᱥᱤᱨᱤᱧᱟ ᱥᱤᱨᱤᱧ ᱠᱟᱛᱮ ᱟᱨᱦᱚᱸ ᱩᱱᱤ ᱥᱤᱨᱤᱧᱟᱭ ᱛᱟᱨᱯᱚᱨᱮ ᱟᱨᱦᱚᱸ ᱠᱚ ᱛᱮᱞᱟᱭᱟᱠᱚ ᱥᱮ ᱛᱮᱞᱟ ᱨᱩᱶᱟ. ᱲ ᱟᱠᱚ ᱚᱱᱟ ᱥᱤᱨᱤᱧ ᱥᱮ ᱪᱮᱫ ᱞᱮᱠᱟᱢ ᱥᱤᱨᱤᱧᱟ ᱚᱱᱠᱟ ᱜᱮᱢ ᱮᱱᱮᱡᱟ ᱢᱟᱱᱮ ᱟᱹᱰᱤ ᱨᱚᱠᱚᱢᱟᱜ ᱟᱹᱰᱤ ᱨᱚᱠᱚᱢ ᱮᱱᱮᱡ ᱠᱚ ᱢᱮᱱᱟᱜᱼᱟ ᱡᱮᱢᱚᱱ ᱡᱟᱦᱟᱸ ᱞᱮᱠᱟᱱᱟᱜ ᱥᱤᱨᱤᱧ ᱚᱱᱠᱟᱜᱮ ᱢᱮᱱᱮ ᱨᱩ ᱠᱚᱦᱚᱸ ᱮᱱᱮᱡ ᱠᱚᱦᱚᱸ ᱢᱟᱱᱮ ᱟᱹᱰᱤ ᱟᱹᱰᱤ ᱟᱹᱰᱤ ᱤᱭᱩᱱᱤᱠ ᱤᱭᱩᱱᱤᱠ ᱠᱚᱱᱮᱢ ᱥᱮᱸᱲᱟᱭᱟ ᱟᱨᱠᱤ ᱟᱫᱚ ᱡᱟᱦᱟᱸ ᱫᱚ ᱚᱱᱮ ᱪᱮᱫ ᱵᱚᱠᱥ ᱛᱮᱫᱚ ᱵᱚᱠᱥ ᱛᱮᱫᱚ ᱦᱳᱭᱛᱚ ᱱᱚᱝᱠᱟ ᱠᱚ ᱮᱱᱮᱡᱟ ᱱᱮᱛᱟᱨ ᱢᱟ ᱱᱮᱛᱟᱨ ᱢᱟ ᱟᱨᱚ ᱫᱚᱢᱮ ᱪᱷᱟᱯᱨᱤ ᱠᱚ ᱢᱮᱱᱟᱜ ᱠᱚᱣᱟ ᱵᱟ ᱪᱷᱟᱯᱲᱤ ᱞᱮᱠᱟᱢ ᱮᱱᱮᱡᱟ ᱥᱮ ᱦᱟᱱᱮᱢ ᱫᱚᱱ ᱵᱟᱲᱟᱭᱟ ᱟᱨ ᱚᱱᱮ ᱤᱭᱟ. ᱪᱤᱞᱤ ᱞᱮᱠᱟ ᱪᱚ ᱢᱟᱱᱮ ᱚᱱᱟ ᱠᱚᱜᱮ ᱪᱟᱞᱟᱜ ᱠᱟᱱᱟ ᱟᱨ ᱵᱟᱠᱷᱟᱱ ᱫᱚ ᱡᱩᱫᱤ ᱴᱟᱢᱟᱠ ᱛᱩᱢᱫᱟᱜ ᱛᱮᱢ ᱮᱱᱮᱡᱟ ᱥᱮ ᱴᱟᱢᱟᱠ ᱛᱩᱢᱫᱟᱜ ᱫᱚ ᱥᱩᱫᱩ ᱮ ᱢᱟᱱᱮ ᱢᱤᱫ ᱞᱮᱵᱮᱞ ᱛᱮᱢ ᱮᱱᱮᱡᱟ ᱟᱨ ᱛᱟᱯᱚᱨᱮ ᱟᱨᱦᱚ ᱟᱹᱰᱤ ᱨᱚᱠᱚᱢᱟᱜ ᱮᱱᱮᱡ ᱮᱢ ᱥᱮᱸᱲᱟᱭᱟ ᱟᱨᱦᱚ ᱟᱹᱰᱤ ᱨᱚᱠᱚᱢᱟᱜ ᱫᱚᱱ ᱢᱟᱱᱮ ᱫᱚᱢ ᱢᱮᱱᱟᱜ ᱟᱥᱮ ᱟᱹᱰᱤ ᱟᱹᱰᱤ ᱨᱚᱠᱚᱢᱟᱜ ᱫᱚᱝ ᱠᱚ ᱧᱮᱞ ᱦᱩᱭ ᱠᱟᱱᱟ ᱚᱱᱠᱟ ᱠᱚ ᱮᱱᱮᱡ ᱜᱮᱭᱟ ᱢᱟᱱᱮ ᱟᱹᱰᱤ ᱟᱞᱟᱫᱟ ᱟᱞᱟᱫᱟ ᱡᱟᱦᱟᱸ ᱫᱚ ᱢᱟᱱᱮ ᱩᱜ ᱟᱹᱰᱤ ᱡᱟᱭᱜᱟ ᱨᱮ ᱵᱟᱝ ᱧᱮᱞ ᱦᱩᱭ ᱠᱟᱱᱟ ᱚᱱᱠᱟᱱᱟᱜ ᱮᱱᱮᱡ ᱠᱚᱦᱚᱸ ᱧᱮᱞ ᱦᱩᱭ ᱠᱟᱱᱟ ᱡᱟᱦᱟᱸ ᱫᱚ ᱟᱱᱮ ᱮᱱᱮᱡ ᱵᱟᱲᱟ ᱠᱟᱜᱼᱟ ᱠᱚ ᱡᱮ ᱟᱫᱚ ᱚᱱᱟᱜᱮ ᱠᱟᱹᱴᱤᱡ ᱧᱮᱞ ᱠᱟᱛᱮᱜ ᱜᱮ ᱚᱵᱟᱠ ᱦᱩᱭ ᱞᱮᱱᱟ ᱡᱮ ᱱᱚᱝᱠᱟ ᱦᱚᱸ ᱫᱚᱝ ᱠᱚ ᱮᱱᱮᱡ ᱜᱮᱭᱟ ᱢᱟᱱᱮ ᱟᱹᱰᱤ ᱵᱷᱟᱜᱮ ᱵᱩᱡ ᱞᱮᱱᱟ ᱟᱨᱠᱤ ᱚᱱᱠᱟ ᱧᱮᱞ ᱧᱮᱞ ᱠᱟᱛᱮᱜ ᱡᱮ ᱚᱱᱠᱟᱱᱟᱜ ᱫᱚᱝ ᱠᱚᱦᱚᱸ ᱢᱮᱱᱟᱜᱼᱟ।
ᱟᱫᱚ ᱚᱱᱟ ᱫᱚ ᱡᱮ ᱰᱤᱡᱮᱛᱮ ᱮᱱᱮᱡ ᱫᱟᱵᱚᱱ ᱢᱟᱱᱮ ᱯᱩᱛᱩᱞ ᱡᱮᱢᱚᱱ ᱤᱭᱟᱹ ᱯᱩᱛᱩᱞ ᱡᱚᱝ ᱮᱱᱮᱡᱮᱜ ᱢᱮ ᱞᱮᱠᱟ ᱚᱱᱠᱟ ᱵᱷᱟᱵᱽ ᱦᱩᱭᱩᱜ ᱠᱟᱱᱟ ᱥᱮᱨᱮᱧ ᱪᱟᱹᱞᱩ ᱠᱟᱫᱟ ᱱᱤᱭᱟ. ᱯᱷᱳᱱ ᱨᱮ ᱥᱮᱨᱮᱧᱚᱜ ᱠᱟᱱᱟ ᱟᱢ ᱫᱚ ᱦᱤᱞᱟᱹ ᱛᱮᱢ ᱦᱤᱞᱟᱹᱜ ᱠᱟᱱᱟ
ᱦᱳᱭ ᱦᱳᱭ
ᱟᱨ ᱥᱟᱜ ᱡᱚᱱ ᱴᱟᱢᱟᱠ ᱛᱩᱢᱫᱟᱜ ᱠᱷᱟᱱ ᱫᱚ ᱢᱟᱱᱮ ᱨᱟᱹᱥᱠᱟᱹ ᱜᱮ ᱟᱞᱟᱫᱟ ᱦᱩᱭᱩᱜᱼᱟ
ᱦᱳᱭ ᱦᱳᱭ
ᱨᱩᱭᱟᱠᱚ ᱮᱱᱮᱡ ᱟᱢ ᱛᱟᱨᱯᱚᱨᱮ ᱟᱢ ᱥᱮᱨᱮᱧᱟᱢ ᱛᱮᱞᱟ ᱨᱩᱣᱟᱹᱲ ᱟᱠᱚᱣᱟᱢ ᱟᱹᱰᱤ ᱢᱚᱡᱽ ᱥᱟᱱᱛᱟᱲ ᱩᱱᱟᱹᱜ ᱢᱚᱸᱡᱽ ᱢᱚᱡᱟᱜ ᱢᱟᱱᱮ ᱮᱱᱮᱡ ᱥᱮᱨᱮᱧ ᱢᱮᱱᱟᱜ ᱨᱮᱦᱚᱸ ᱛᱚ ᱵᱟᱠᱚ ᱠᱩᱥᱤᱭᱟᱜ ᱠᱟᱱᱟ ᱢᱟᱱᱮ ᱫᱮᱠᱳᱣᱟᱜ ᱜᱮᱠᱚ ᱠᱩᱥᱤᱭᱟᱜ ᱠᱟᱱᱟ
ᱢᱟᱱᱮ, ᱚᱱᱟ ᱜᱮᱠᱚ ᱟᱯᱱᱟᱨᱮᱫᱼᱟ, ᱥᱮ ᱡᱟᱹᱥᱛᱤ ᱠᱟᱭᱛᱮ